ᱤᱧᱟᱹᱜ ᱵᱚᱱᱫᱚ ᱰᱤᱥᱴᱟᱵᱚᱜ ᱠᱟᱱ ᱵᱚᱱᱫᱚᱜ ᱟᱢᱟᱜ ᱤᱧᱟᱹᱜ ᱜᱮ ᱵᱚᱱᱫᱚ!
ᱤᱧᱟᱹᱜ ᱱᱚᱸᱰᱮ ᱱᱮᱴᱣᱟᱨᱠ ᱱᱟᱥᱮᱱᱟᱜ ᱯᱨᱚᱵᱮᱞᱮᱢ ᱦᱩᱭᱩᱜ ᱠᱟᱱᱟ ᱾
ᱱᱚᱸᱰᱮ ᱦᱚᱸ ᱚᱱᱟ ᱰᱟᱴᱟ ᱢᱚᱸᱡᱽ ᱛᱮ ᱵᱟᱭ ᱠᱟᱱᱮᱠᱥᱚᱱᱚᱜ ᱠᱟᱱ ᱛᱤᱧᱟᱹ ᱵᱟᱝᱫᱚ ᱚᱱᱟᱛᱮ ᱚᱱᱠᱟᱜ ᱠᱟᱱ!
ᱦᱮᱸ, ᱱᱮᱴ ᱠᱚ ᱥᱞᱳ ᱪᱟᱞᱟᱜ ᱠᱟᱱᱟ ᱟᱨ ᱟᱞᱮᱥᱮᱜ ᱢᱟ ᱱᱟᱥᱮ ᱨᱤᱢᱤᱞ ᱞᱮᱠᱷᱟᱱ ᱫᱚᱢᱮ ᱱᱮᱴ ᱥᱞᱳ ᱪᱟᱞᱟᱜᱼᱟ ᱾
ᱚ ᱾ ᱤᱧ ᱫᱚ ᱮᱱᱟᱱ ᱫᱚᱧ ᱢᱚᱱᱮ ᱠᱮᱫᱟ ᱵᱚᱞᱮ ᱯᱟᱥᱮᱜ ᱟᱢᱫᱚᱢ ᱟᱸᱡᱚᱢᱮᱫᱟ ᱟᱨ ᱤᱧᱫᱚᱧ ᱨᱚᱲ ᱮᱫᱟ, ᱟᱫᱚ ᱟᱢᱟᱜ ᱴᱟᱣᱟᱨ ᱜᱮ ᱤᱭᱟᱹ ᱠᱟᱴᱟᱣ ᱠᱟᱱ ᱛᱟᱞᱟᱝ ᱚᱱᱟ ᱫᱚ ᱵᱟᱹᱧ ᱵᱩᱡᱽᱫᱟ ᱾
ᱱᱮᱴᱣᱟᱨᱠ ᱠᱚ ᱥᱞᱳ ᱪᱟᱞᱟᱜ ᱠᱟᱱᱟ ᱥᱮ ᱟᱫᱚ ᱠᱟᱴᱟᱜ ᱠᱟᱱᱟ ᱟᱪᱠᱟᱹ ᱜᱮ ᱵᱟᱝ ᱜᱩᱡᱩᱜᱚᱜ ᱠᱟᱱᱟ ᱾
ᱚ ᱦᱮᱸ ᱦᱮᱸ ᱾ ᱱᱤᱛᱚᱜ ᱴᱷᱤᱠ ᱜᱮ ᱟᱸᱡᱚᱢᱚᱜ ᱠᱟᱱᱟ?
ᱦᱮᱸ, ᱱᱤᱛᱚᱜ ᱫᱚ ᱟᱸᱡᱚᱢᱚᱜ ᱠᱟᱱᱟ ᱾
ᱚ, ᱢᱮᱱᱮᱫ ᱛᱟᱦᱮᱱᱟᱹᱧ ᱮᱱᱟᱱ ᱫᱚ ᱢᱤᱫᱴᱮᱡ ᱢᱟᱱᱮ ᱠᱚᱲᱟ ᱜᱤᱫᱽᱨᱟᱹᱭ ᱛᱟᱦᱮᱱᱟ ᱡᱟᱦᱟᱸᱭ ᱫᱚ ᱦᱟᱨᱟ ᱜᱚᱫᱚᱜ ᱡᱩᱣᱟᱹᱱ ᱠᱚᱲᱟ ᱾
ᱦᱩᱸ ᱾
ᱩᱱᱤ ᱫᱚ ᱚᱱᱟ ᱥᱟᱹᱜᱩᱱ ᱴᱷᱤᱞᱤᱨᱮ ᱫᱟᱜ ᱮ ᱛᱟᱨᱮᱱ ᱨᱮ ᱜᱚᱜ ᱟᱠᱟᱜᱼᱟ ᱾
ᱚ ᱾
ᱟᱨ ᱱᱟᱭᱠᱮ ᱛᱟᱭᱚᱢ ᱛᱟᱭᱚᱢ ᱛᱮ ᱵᱟᱦᱟ ᱠᱤᱱ ᱟᱥᱮᱱᱟ
ᱚᱸᱜ
ᱟᱨ ᱢᱤᱫ ᱦᱚᱲ ᱫᱚ ᱴᱟᱢᱟᱠ ᱮ ᱨᱩᱭᱟ
ᱦᱩᱸ
ᱟᱫᱚ ᱚᱱᱮ ᱚᱱᱠᱟ ᱟᱞᱮ ᱫᱚᱞᱮ ᱟᱥᱮᱱᱟ ᱵᱟᱦᱟ ᱫᱚᱼᱼ ᱛᱟᱭᱚᱢ ᱛᱮ ᱤᱱᱟᱹ ᱛᱟᱭᱚᱢ ᱛᱮᱜᱮ ᱦᱟᱸᱜ ᱡᱟᱦᱟᱸᱭ ᱞᱟᱸᱫᱟ ᱥᱟᱹᱜᱟᱹᱭ ᱦᱚᱲ ᱫᱚ ᱩᱱᱠᱩ ᱠᱚᱫᱚ ᱦᱟᱸᱜ ᱠᱚᱼᱼ ᱫᱩᱞ ᱡᱚᱱᱟᱜ ᱫᱟᱜ ᱠᱚ ᱫᱚ ᱩᱱᱠᱩ ᱟᱹᱣᱨᱤ ᱯᱟᱨᱚᱢ ᱫᱷᱟᱹᱵᱤᱡ ᱫᱚ ᱫᱟᱜ ᱫᱚ ᱦᱟᱸᱜ ᱵᱟᱠᱚ ᱫᱩᱞ ᱦᱟᱛᱟᱲᱟ ᱚᱱᱮ ᱚᱱᱠᱟᱼᱼ
ᱱᱟᱭᱠᱮ ᱡᱟᱸᱜᱟ ᱟᱹᱨᱩᱵ ᱠᱚ ᱵᱟᱝ ᱦᱩᱭᱩᱜ ᱜᱮᱭᱟ ᱟᱯᱮ ᱥᱮᱫ ᱫᱚ?
ᱦᱮᱸ ᱡᱟᱸᱜᱟ ᱟᱹᱨᱩᱵ ᱫᱚ ᱦᱩᱭᱩᱜ ᱜᱮᱭᱟ ᱚᱱᱮ ᱪᱚ ᱡᱟᱸᱜᱟ ᱟᱹᱨᱩᱵ ᱫᱚ ᱫᱩᱣᱟᱹᱨ ᱯᱤᱪᱷᱟᱹ ᱡᱚᱛᱚ ᱦᱚᱲ ᱴᱷᱮᱡ ᱦᱩᱭᱩᱜᱼᱟ ᱚᱱᱟ ᱫᱚᱼᱼ
ᱩᱱᱠᱤᱱ ᱵᱟᱫᱽ ᱜᱮ ᱩᱱᱠᱤᱱ ᱛᱤ ᱨᱮᱠᱚ ᱟᱹᱨᱩᱵ ᱥᱟᱹᱛ ᱠᱤᱱᱟ ᱤᱱᱟᱹ ᱵᱟᱫᱽ ᱛᱟᱭᱚᱢ ᱥᱮᱫ
ᱦᱚᱸ
ᱢᱟᱱᱮ ᱚᱠᱟ ᱠᱚ ᱜᱷᱟᱨᱚᱸᱡᱽ ᱫᱚ ᱦᱩᱭ ᱥᱟᱹᱛ ᱠᱟᱱᱟ ᱚᱱᱛᱮ ᱫᱚ ᱛᱟᱭᱚᱢ ᱛᱮᱫᱚ ᱫᱟᱜ ᱫᱚᱠᱚ ᱫᱩᱞ ᱫᱟᱲᱮᱭᱟᱜᱼᱟ ᱠᱚ ᱡᱟᱦᱟᱸᱭ ᱠᱚ ᱵᱚᱞᱮ ᱠᱚ ᱜᱟᱛᱮᱜ ᱠᱷᱟᱡ ᱵᱚᱞᱮ
ᱦᱩᱸ
ᱩᱱᱠᱤᱱ ᱞᱟᱦᱟ ᱨᱮᱫᱚ ᱵᱟᱝ
ᱚᱸᱻ
ᱚᱱᱮ ᱚᱱᱠᱟ ᱦᱟᱸᱜᱼᱼ ᱟᱨ ᱡᱟᱦᱟᱸ ᱠᱟᱹᱢᱤ ᱦᱚᱨᱟ ᱠᱟᱱᱟ ᱚᱱᱟ ᱡᱟᱦᱮᱨ ᱨᱮ ᱡᱟᱦᱟᱸ ᱠᱟᱹᱴᱤᱡ ᱥᱤᱢ ᱤᱫᱤ ᱠᱟᱛᱮᱜ ᱯᱩᱡᱟᱹ ᱠᱟᱛᱮᱜ ᱛᱮᱫ ᱥᱩᱲᱟᱹ ᱡᱚᱢ ᱠᱟᱛᱮᱜ ᱚᱱᱟ ᱠᱚᱢᱟ ᱢᱮᱱᱟᱜ ᱜᱮᱼᱼ ᱚᱱᱟ ᱠᱚ ᱠᱟᱹᱢᱤ ᱦᱚᱨᱟ ᱫᱚ ᱦᱟᱸᱜ ᱢᱮᱱᱟᱜ ᱜᱮᱭᱟ ᱱᱚᱸᱰᱮ ᱫᱚ ᱟᱫᱚ ᱟᱯᱮ ᱥᱮᱫ ᱦᱚᱸ ᱚᱱᱠᱟ ᱜᱮ ᱥᱮ ᱪᱮᱫ ᱞᱮᱠᱟ?
ᱪᱮᱫ ᱤᱧ ᱢᱮᱱᱟ ᱟᱞᱮ ᱫᱚ ᱢᱟᱱᱮ ᱫᱤᱠᱩ ᱢᱮᱥᱟ ᱤᱭᱟᱹ ᱟᱛᱳ ᱠᱟᱱ ᱛᱟᱞᱮᱭᱟ ᱥᱮ?
ᱦᱮᱸ
ᱥᱮᱨᱚᱠᱚᱢ ᱵᱟᱦᱟ ᱥᱚᱦᱨᱟᱭ ᱠᱚ ᱵᱟᱝ ᱦᱩᱭᱩᱜ ᱜᱮᱭᱟ ᱾ ᱢᱟᱱᱮ ᱦᱚᱲ ᱫᱚᱞᱮ ᱠᱚᱢ ᱜᱮᱭᱟ
ᱦᱮᱸ
ᱫᱤᱠᱩ ᱜᱮ ᱵᱮᱥᱤ ᱢᱮᱱᱟᱜ ᱠᱚᱣᱟ ᱟᱫᱚᱼᱼ ᱥᱮᱨᱚᱠᱚᱢ ᱫᱚ ᱵᱟᱝ ᱦᱩᱭᱩᱜᱼᱟ ᱵᱟᱦᱟ ᱥᱚᱦᱨᱟᱭ ᱠᱚᱫᱚ
ᱟᱫᱚ ᱟᱯᱟᱱ ᱟᱹᱯᱤᱱ ᱟᱭᱫᱟᱹᱨᱤ ᱛᱚ ᱢᱮᱱᱟᱜᱼᱟ? ᱵᱚᱞᱮ ᱢᱟᱱᱟᱣ ᱫᱟᱲᱮ ᱟᱢ ᱟᱫᱚ ᱪᱮᱫᱟᱜ ᱵᱟᱯᱮ ᱢᱟᱱᱟᱣ ᱮᱫᱟ ᱵᱚᱛᱚᱨ ᱥᱮ ᱡᱟᱦᱟᱱᱟᱜ ᱪᱮᱫ ᱚᱱᱠᱟᱱᱟᱜ? ᱮᱸᱴᱠᱮᱴᱚᱬᱮ ᱡᱟᱦᱟᱸᱱᱟᱜ ᱢᱮᱱᱟᱜᱼᱟ?
ᱮᱸᱴᱠᱮᱴᱚᱬᱮ ᱢᱮᱱᱟᱜ ᱪᱚᱝ ᱡᱟᱦᱮᱨ ᱦᱚᱸ ᱩᱱᱤ ᱫᱩ ᱛᱤᱱ ᱠᱤᱞᱳᱢᱤᱴᱟᱨ ᱪᱷᱟᱲᱟ ᱨᱮ ᱢᱮᱱᱟᱜᱼᱟ ᱥᱩᱫᱩ ᱯᱩᱡᱟᱹ ᱯᱟᱥᱟ ᱴᱩᱠᱩ ᱪᱟᱞᱟᱜ ᱦᱩᱭᱩᱜᱼᱟ ᱢᱟᱱᱮ ᱱᱟᱭᱠᱮ ᱪᱟᱞᱟᱜᱼᱟ ᱯᱩᱡᱟᱹ ᱦᱚᱴᱚ ᱠᱟᱜᱼᱟᱭ ᱚᱱᱟ ᱜᱮᱼᱼ
ᱦᱩᱸ
ᱥᱮᱨᱚᱠᱚᱢ ᱫᱚ ᱢᱟᱱᱮ ᱵᱟᱝ ᱦᱩᱭᱩᱜ ᱜᱮᱭᱟ ᱩᱱᱟᱹᱜ ᱡᱟᱠ ᱡᱚᱢᱚᱠ ᱫᱷᱚᱨᱮ ᱫᱚ ᱡᱮ ᱱᱟᱭᱠᱮ ᱫᱟᱨᱟᱢ ᱥᱮ ᱡᱟᱸᱜᱟ ᱟᱹᱨᱩᱰ ᱚᱱᱟ ᱠᱚᱫᱚ ᱪᱮᱫ ᱦᱚᱸ ᱵᱟᱝ ᱮᱢᱱᱤ ᱟᱫᱚ ᱯᱟᱥᱟᱯᱟᱹᱥᱤ ᱟᱛᱳ ᱠᱚᱨᱮ ᱦᱩᱭᱩᱜᱼᱟ ᱚᱱᱟ ᱠᱚᱨᱮ ᱜᱮ ᱧᱮᱞ ᱵᱟᱲᱟ ᱦᱩᱭ ᱟᱠᱟᱱᱟ ᱾
ᱚ ᱟᱪᱪᱷᱟ ᱟᱪᱪᱷᱟ ᱟᱫᱚ ᱟᱯᱮ ᱛᱤᱱᱟᱹᱜ ᱜᱷᱟᱨᱚᱸᱡᱽ ᱢᱮᱱᱟᱜ ᱯᱮᱭᱟ ᱤᱱᱟᱹᱜ ᱜᱷᱟᱨᱚᱸᱡᱽ ᱨᱮᱦᱚᱸ ᱵᱟᱯᱮ ᱟᱹᱨᱩᱵᱮᱭᱟ?
ᱟᱞᱮ ᱦᱚᱸ ᱱᱟᱥᱮ ᱜᱮ ᱢᱮᱱᱟᱜ ᱞᱮᱭᱟ ᱳᱭᱼᱼ ᱫᱚᱥ ᱮᱜᱟᱨᱚ ᱚᱲᱟᱜ ᱢᱮᱱᱟᱜᱼᱟ ᱚᱲᱟᱜ ᱠᱚᱦᱚᱸ ᱱᱟᱥᱮ ᱜᱮ ᱢᱮᱱᱟᱜᱼᱟ ᱫᱤᱠᱩ ᱢᱮᱱᱟᱜ ᱠᱚᱣᱟ ᱥᱩᱨ ᱨᱮ ᱟᱫᱚᱼᱼ ᱵᱟᱞᱮ ᱧᱮᱞ ᱠᱟᱜ ᱜᱮ ᱡᱮ ᱟᱞᱮ ᱟᱛᱳ ᱨᱮ ᱚᱱᱠᱟ ᱵᱟᱦᱟ ᱥᱚᱦᱨᱟᱭ ᱦᱩᱭ ᱠᱟᱱᱟ ᱵᱚᱞᱮ ᱱᱚᱜᱼᱚᱭ ᱟᱹᱰᱤ ᱥᱮᱨᱢᱟ ᱦᱩᱭ ᱮᱱᱟ ᱧᱮᱞᱜᱮ ᱵᱟᱞᱮ ᱧᱮᱞ ᱟᱠᱟᱫᱟ ᱟᱛᱳ ᱨᱮᱱᱟᱜ ᱵᱟᱦᱟ ᱥᱚᱦᱨᱟᱭ᱾
ᱦᱸᱻ ᱟᱫᱚ ᱱᱤᱛᱚᱜ ᱫᱚ ᱧᱮᱞ ᱪᱮᱫ ᱯᱮ ᱱᱚᱜᱼᱚᱭ ᱥᱳᱥᱟᱞ ᱢᱤᱰᱤᱭᱟ ᱠᱚᱨᱮ ᱦᱚᱸ ᱟᱲᱟ ᱜᱚᱜ ᱠᱟᱱᱟ ᱾
ᱦᱮᱸ ᱦᱮᱸ
ᱟᱨ, ᱚᱱᱟ ᱤᱭᱟᱹ ᱠᱚ ᱟᱞᱚᱯᱮ ᱫᱚᱦᱚᱭᱟ ᱵᱚᱛᱚᱨ ᱟᱞᱚᱯᱮ ᱫᱚᱦᱚᱭᱟ ᱵᱚᱞᱮ ᱡᱟᱦᱟᱱᱟᱜ ᱱᱚᱝᱠᱟᱞ ᱞᱮ ᱢᱟᱱᱟᱣ ᱞᱮᱠᱷᱟᱡ ᱡᱟᱦᱟᱸᱭ ᱡᱟᱦᱟᱱᱟᱜ ᱠᱚ ᱢᱮᱛᱟ ᱞᱮᱭᱟ ᱥᱮ ᱪᱮᱫ᱾
ᱦᱮᱸ ᱚᱱᱟ ᱠᱚ ᱵᱚᱛᱚᱨ ᱫᱚᱦᱚᱸ ᱩᱪᱤᱛ ᱫᱚ ᱵᱟᱝ ᱠᱟᱱᱟ ᱥᱮ ᱟᱵᱚ ᱥᱟᱱᱛᱟᱲ ᱥᱚᱢᱟᱡ ᱨᱮᱱᱟᱜ ᱚᱱᱟ ᱫᱚᱼᱼ ᱢᱮᱱᱟᱜ ᱟᱥᱮ ᱯᱩᱡᱟᱹ ᱯᱟᱥᱟ ᱵᱟᱦᱟ ᱥᱚᱦᱨᱟᱭ
ᱦᱩᱸ ᱦᱩᱸ ᱟᱪᱪᱷᱟ ᱚᱸᱰᱮ ᱢᱟ ᱟᱯᱮ ᱢᱟᱯᱮ ᱠᱚᱢ ᱜᱮᱭᱟ ᱡᱟᱦᱟᱸ ᱵᱚᱞᱮ ᱯᱩᱡᱟᱹ ᱫᱚ ᱦᱩᱭᱩᱜ ᱠᱟᱱ ᱜᱮᱭᱟ᱾
ᱦᱮᱸ ᱯᱩᱡᱟᱹ ᱫᱚ ᱦᱩᱭᱩᱜᱼᱟ᱾
ᱟᱞᱮ ᱫᱚ ᱱᱚᱸᱰᱮ ᱫᱚ ᱮᱱᱛᱮᱫ ᱮᱠᱮᱱ ᱟᱞᱮ ᱦᱚᱲ ᱢᱮᱱᱟᱜ ᱞᱮᱭᱟ᱾
ᱚ‍‍ᱸᱻ
ᱮᱱᱦᱚᱸ ᱵᱚᱞᱮ ᱤᱱᱟᱹᱜ ᱵᱟᱦᱟ ᱫᱚ ᱮᱱᱛᱮᱫ ᱵᱟᱦᱟ ᱞᱮᱠᱟ ᱢᱟᱱᱟᱣ ᱡᱟᱨᱩᱲ ᱠᱟᱱᱟ ᱛᱚ ᱠᱷᱟᱹᱞᱤ ᱫᱟᱜ ᱫᱩᱞ ᱢᱚᱛᱚᱡ ᱫᱚ ᱵᱟᱝ ᱦᱩᱭᱩᱜᱼᱟ᱾ ᱠᱷᱮᱞᱳᱰ ᱠᱟᱛᱮᱫ ᱫᱚ ᱠᱷᱟᱹᱞᱤ ᱫᱚ ᱵᱟᱝ ᱦᱩᱭᱩᱜᱼᱟ ᱚᱱᱟ ᱨᱮᱭᱟᱜ ᱪᱮᱫ ᱞᱮᱠᱟ᱾